ᱦᱮᱸ ᱦᱮᱞᱳ᱾
ᱦᱮᱸ ᱜᱚᱝᱠᱮ ᱨᱚᱲ ᱟᱸᱡᱚᱢᱚᱜ ᱠᱟᱱᱟ?
ᱦᱮᱸ ᱮᱠᱫᱚᱢ ᱟᱹᱰᱤ ᱯᱩᱥᱴᱟᱹᱣ ᱜᱮ ᱨᱚᱲ ᱫᱚ ᱟᱸᱡᱚᱢᱚᱜ ᱠᱟᱱᱟ᱾
ᱦᱳᱭ ᱜᱚᱝᱠᱮ ᱟᱹᱰᱤ ᱥᱟᱨᱦᱟᱣ ᱟᱫᱚ ᱜᱚᱝᱠᱮ ᱛᱮᱤᱦᱮᱧ ᱫᱚ ᱟᱞᱟᱝᱟᱜ ᱜᱟᱯᱟᱞᱢᱟᱨᱟᱣ ᱨᱮᱱᱟᱜ ᱴᱚᱯᱤᱠ ᱫᱚ ᱱᱟᱦᱟᱜ ᱦᱩᱭᱩᱜ ᱠᱟᱱ ᱛᱟᱞᱟᱼᱼ ᱡᱟᱦᱟᱸ ᱞᱟᱹᱭ ᱠᱩ ᱟᱵᱚᱨᱮᱱ ᱱᱟᱦᱟᱜ ᱯᱤᱞᱪᱩ ᱦᱟᱲᱟᱢ ᱯᱤᱞᱪᱩ ᱵᱩᱲᱦᱤ ᱱᱩᱠᱤᱱ ᱚᱠᱟ ᱞᱮᱠᱟ ᱠᱤᱱ ᱥᱤᱨᱡᱚᱱ ᱞᱮᱱᱟ ᱥᱮ ᱚᱠᱟ ᱨᱮᱠᱤᱱ ᱥᱤᱨᱡᱚᱱ ᱞᱮᱱᱟ ᱱᱟᱦᱟᱜ? ᱱᱚᱜᱼᱚ ᱱᱚᱣᱟ ᱤᱫᱤᱠᱟ ᱠᱟᱛᱮᱫ ᱛᱮᱦᱤᱧ ᱫᱚᱞᱟᱝ ᱜᱚᱲᱯᱚᱭᱟ ᱜᱚᱝᱠᱮ ᱦᱚᱭ᱾
ᱦᱚᱭ ᱮᱠᱫᱚᱢ ᱜᱮ ᱡᱟᱦᱟᱸᱢ ᱞᱟᱹᱭ ᱠᱮᱫᱟ ᱚᱱᱟ ᱤᱫᱤ ᱠᱟᱛᱮ ᱜᱮᱞᱟᱝ ᱜᱚᱲᱯᱚᱭᱟ᱾
ᱦᱚᱭ ᱜᱚᱝᱠᱮ ᱥᱟᱨᱦᱟᱣ ᱜᱮ ᱟᱫᱚ ᱜᱚᱢᱠᱮ ᱯᱩᱭᱞᱩ ᱠᱩᱠᱞᱤ ᱫᱚ ᱱᱟᱦᱟᱜ ᱦᱩᱭᱩᱜ ᱠᱟᱱᱟ᱾ ᱱᱩᱠᱤᱱ ᱡᱟᱦᱟᱸᱭ ᱯᱤᱞᱪᱩ ᱦᱟᱲᱟᱢ ᱯᱤᱞᱪᱩ ᱵᱩᱰᱷᱤ ᱱᱟᱦᱟᱜ ᱚᱠᱟ ᱨᱮᱠᱤᱱ ᱥᱤᱨᱡᱚᱱ ᱞᱮᱱᱟ ᱥᱮ ᱚᱠᱟ ᱞᱮᱠᱟ ᱱᱟᱦᱟᱜ ᱥᱮ ᱚᱠᱚᱭ ᱫᱟᱨᱟᱭ ᱛᱮ ᱛᱚ ᱜᱚᱝᱠᱮ ᱱᱚᱣᱟ ᱱᱟᱦᱟᱜ ᱦᱩᱰᱤᱧ ᱢᱟᱪᱷᱟ ᱛᱮ ᱞᱟᱹᱭ ᱛᱟᱞᱟᱝ ᱢᱮ ᱱᱟᱦᱟᱜ᱾
ᱦᱮᱸ ᱯᱤᱞᱪᱩ ᱦᱟᱲᱟᱢ ᱯᱤᱞᱪᱩ ᱵᱩᱲᱦᱤ ᱡᱟᱱᱟᱢ ᱠᱟᱛᱷᱟᱢ ᱞᱟᱹᱭ ᱠᱮᱜᱼᱟ ᱾ ᱱᱚᱣᱟ ᱫᱚ ᱵᱳᱭ ᱠᱚᱨᱮ ᱦᱚᱸᱧ ᱯᱟᱲᱦᱟᱣ ᱟᱠᱟᱱᱟ ᱥᱟᱶᱛᱮ ᱢᱟᱨᱮ ᱡᱟᱦᱟᱸᱭ ᱦᱟᱲᱟᱢ ᱩᱱᱠᱩ ᱦᱚᱸᱧ ᱞᱟᱹᱭ ᱟᱸᱡᱚᱢ ᱟᱠᱟᱫ ᱠᱚᱣᱟ ᱚᱱᱟ ᱞᱮᱠᱟ ᱛᱮᱜᱤᱧ ᱞᱟᱹᱭᱫᱟ ᱾ ᱟᱹᱠᱤᱱ ᱯᱤᱞᱪᱩ ᱦᱟᱲᱟᱢ ᱯᱤᱞᱪᱩ ᱵᱩᱲᱦᱤ ᱫᱚ ᱡᱟᱦᱟᱸ ᱢᱟᱹᱱᱢᱤ ᱥᱤᱨᱡᱚᱱ ᱠᱟᱛᱷᱟ ᱡᱚᱠᱷᱚᱱ ᱜᱮ ᱵᱚᱱ ᱵᱟᱰᱟᱭ ᱫᱟᱲᱮᱭᱟᱜᱼᱟ ᱩᱱᱠᱷᱟᱱ ᱜᱮ ᱱᱩᱠᱤᱱᱟᱜ ᱠᱟᱛᱷᱟ ᱫᱚ ᱞᱟᱦᱟᱨᱮ ᱦᱤᱡᱩᱜᱼᱟ ᱾ ᱱᱩᱠᱤᱱ ᱜᱮ ᱟᱵᱚ ᱟᱣᱚᱣᱟᱜ ᱞᱟᱭ ᱞᱟᱠᱪᱟᱨ ᱫᱚ ᱢᱟᱹᱱᱢᱤ ᱠᱤᱱ ᱥᱤᱨᱡᱚᱱ ᱞᱮᱜ ᱾ ᱟᱛᱚ ᱩᱱᱠᱤᱱ ᱯᱩᱭᱞᱩ ᱠᱤᱱ ᱡᱟᱱᱟᱢ ᱞᱮᱱᱟ, ᱦᱟᱸᱥ ᱦᱟᱸᱥᱞᱤ ᱵᱮᱞᱮ ᱠᱷᱚᱱ᱾ ᱡᱟᱦᱟᱸ ᱫᱚ ᱴᱷᱟᱠ-ᱴᱷᱟᱹᱠᱩᱨ ᱴᱷᱟᱹᱠᱨᱟᱹᱱ ᱩᱱᱠᱩ ᱦᱟᱸᱥᱼᱦᱟᱸᱥᱞᱤ ᱪᱮᱬᱮ ᱠᱤᱱ ᱵᱮᱱᱟᱣ ᱞᱮᱫ ᱠᱚᱣᱟ, ᱩᱱᱠᱤᱱᱟᱜ ᱟᱸᱻᱟᱸ ᱩᱱ ᱠᱤᱱᱟᱜ ᱵᱮᱞᱮ ᱠᱷᱚᱱ ᱜᱮ ᱱᱩᱠᱤᱱ ᱯᱤᱞᱪᱩ ᱦᱟᱲᱟᱢ ᱯᱤᱞᱪᱩ ᱵᱩᱲᱦᱤ ᱫᱚᱠᱤᱱ ᱡᱟᱱᱟᱢ ᱞᱮᱱ ᱛᱟᱦᱮᱸᱜᱼᱮ ᱾ ᱛᱟᱦᱚᱞᱮ ᱜᱚᱢᱠᱮ ᱩᱢ ᱱᱚᱣᱟ ᱱᱚᱣᱟ ᱠᱟᱛᱷᱟᱢ ᱟᱢ ᱦᱚᱢ ᱵᱟᱲᱟᱭ ᱛᱟᱦᱮᱸᱜ ᱱᱚᱝᱠᱟ?
ᱦᱳᱭ ᱜᱚᱝᱠᱮ ᱟᱹᱰᱤ ᱱᱟᱯᱟᱭ ᱥᱟᱶᱛᱮ ᱠᱩᱠᱞᱤ ᱫᱚᱦᱚᱭ ᱞᱟᱹᱜᱤᱫ ᱥᱟᱨᱦᱟᱣ ᱜᱤ ᱾ ᱟᱫᱚ ᱱᱟᱦᱟᱜ ᱱᱚᱣᱟ ᱨᱮᱱᱟᱜ ᱡᱚᱛᱷᱟᱛ ᱛᱮᱞᱟ ᱱᱟᱦᱟᱸᱜ ᱤᱧ ᱛᱤᱱᱟᱹᱜ ᱜᱟᱱᱤᱧ ᱵᱟᱲᱟᱭ ᱠᱟᱱᱟ ᱱᱚᱣᱟ ᱜᱮ ᱞᱟᱹᱭ ᱤᱧ ᱨᱤᱠᱟᱹᱭ ᱫᱟ ᱾ ᱦᱳᱭ ᱟᱫᱚ ᱡᱟᱦᱟᱸ ᱞᱮᱠᱟ ᱟᱢᱮᱢ ᱞᱟᱹᱭ ᱠᱮᱫᱟ ᱱᱟ ᱦᱟᱸᱜ ᱱᱩᱠᱤᱱ ᱯᱤᱞᱪᱩ ᱦᱟᱲᱟᱢ ᱯᱤᱞᱪᱩ ᱵᱩᱲᱦᱤ ᱫᱚ ᱱᱟᱦᱟᱜ ᱢᱤᱫ ᱥᱚᱢᱚᱭ ᱫᱚ ᱚᱱᱟ ᱞᱟᱦᱟᱨᱮ ᱡᱟᱦᱟᱸ ᱱᱟᱦᱟᱜ ᱦᱟᱸᱥᱼᱦᱟᱸᱥᱞᱤ ᱪᱮᱬᱮ ᱠᱤᱱ ᱛᱟᱦᱮᱸ ᱠᱟᱱᱟ ᱛᱚ ᱢᱤᱫ ᱥᱚᱢᱚᱭ ᱫᱚ ᱜᱚᱴᱟᱜ ᱜᱮ ᱡᱚᱞᱟ ᱠᱟᱨᱱᱟᱦᱟᱜ ᱛᱟᱸᱦᱮ ᱠᱟᱱᱟ ᱟᱫᱚ ᱱᱚᱝᱠᱟ ᱜᱮ ᱯᱩᱛᱷᱤ ᱯᱚᱛᱚᱵ ᱠᱚᱨᱮ ᱧᱟᱢ ᱦᱩᱭ ᱠᱟᱱᱟ ᱡᱟᱦᱟᱸ ᱫᱚ ᱩᱱ ᱥᱚᱢᱚᱭ ᱡᱚᱞᱟᱠᱟᱨ ᱛᱟᱦᱮᱸ ᱠᱟᱱᱛᱮ ᱱᱩᱠᱤᱱ ᱦᱟᱸᱥᱼᱦᱟᱸᱥᱞᱤ ᱪᱮᱬᱮ ᱱᱟᱦᱟᱜ ᱟᱫᱚ ᱟᱵᱚᱜ ᱡᱟᱭᱜᱟ ᱱᱟᱦᱟᱜ ᱵᱟᱹᱠᱤᱱ ᱧᱟᱢᱮᱫ ᱛᱟᱦᱮᱱᱟ᱾ ᱟᱫᱚ ᱤᱱᱟᱹ ᱛᱟᱭᱚᱢ ᱫᱚ ᱟᱫᱚ ᱥᱤᱥᱤᱨ ᱡᱟᱹᱣᱤᱡ ᱡᱟᱦᱟᱸᱭ ᱴᱷᱟᱹᱠᱩᱨ ᱫᱚ ᱱᱟᱦᱟᱜ ᱱᱩᱠᱩ ᱞᱮᱸᱰᱮᱫ ᱠᱚ ᱫᱟᱨᱟᱭ ᱛᱮ ᱱᱚᱣᱟ ᱯᱟᱛᱟᱞᱯᱩᱨᱤ ᱠᱷᱚᱱ ᱱᱟᱜ ᱦᱟᱥᱟᱭ ᱨᱟᱠᱟᱵ ᱦᱚᱪᱚ ᱞᱮᱫ ᱠᱚᱣᱟ᱾ ᱟᱫᱚ ᱚᱱᱟ ᱦᱟᱥᱟ ᱨᱮᱜᱮ ᱱᱟᱦᱟᱜ ᱥᱤᱨᱚᱢ ᱫᱚ ᱫᱟᱹᱫᱷᱤ ᱛᱟᱦᱮᱸ ᱠᱟᱱᱟ ᱟᱫᱚ ᱚᱸᱰᱮ ᱜᱮ ᱵᱟᱝᱢᱟ ᱠᱤᱱ ᱱᱩᱠᱤᱱ ᱦᱟᱸᱥᱼᱦᱟᱸᱥᱞᱤ ᱪᱮᱬᱮ ᱫᱚᱠᱤᱱ ᱵᱤᱞᱤ ᱠᱟᱛᱮᱫ ᱠᱤᱱ ᱟᱨ ᱱᱚᱣᱟ ᱵᱤᱞᱤ ᱠᱷᱚᱱ ᱜᱮᱠᱤᱱ ᱦᱩᱭ ᱟᱠᱟᱱᱟ ᱟᱫᱚ ᱜᱚᱢᱠᱮ ᱟᱵᱤᱱ ᱱᱚᱣᱟ ᱤᱫᱤ ᱠᱟᱛᱮ ᱚᱠᱟ ᱞᱮᱠᱟᱵᱤᱱ ᱵᱟᱲᱟᱭᱟ
ᱦᱳᱭ ᱟᱢ ᱡᱟᱦᱟᱸ ᱞᱮᱠᱟᱢ ᱞᱟᱹᱭ ᱠᱮᱜᱼᱟ ᱚᱱᱠᱟ ᱜᱮ ᱟᱨᱠᱤ ᱡᱟᱦᱟᱸ ᱩᱱ ᱡᱚᱠᱷᱚᱱ ᱫᱚ ᱡᱚᱞᱟᱜ ᱜᱚᱴᱟ ᱜᱮ ᱡᱚᱞᱟᱯᱩᱨᱤ ᱛᱟᱦᱮᱸ ᱠᱟᱱᱟ ᱛᱚ ᱩᱱ ᱡᱚᱠᱷᱚᱱ ᱩᱱᱠᱤᱱ ᱡᱟᱦᱟᱸ ᱦᱟᱸᱥᱼᱦᱟᱸᱥᱞᱤ ᱪᱮᱬᱮ ᱴᱷᱟᱹᱠᱩᱨ ᱴᱷᱟᱹᱠᱩᱨ ᱨᱮᱱᱮ ᱟᱨᱠᱤ ᱡᱤᱣᱤ ᱮᱢᱟᱜ ᱠᱤᱱ ᱛᱟᱦᱮᱸ ᱩᱱᱠᱤᱱ ᱟᱵᱚ ᱡᱟᱭᱜᱟ ᱵᱟᱠᱤᱱ ᱧᱟᱢ ᱮᱫᱟ ᱚᱠᱟ ᱜᱮ ᱥᱤᱨᱚᱢ ᱫᱩᱸᱛ ᱨᱮ ᱡᱟᱦᱟᱸ ᱫᱟᱜ ᱛᱟᱞᱟᱨᱮ ᱥᱤᱨᱚᱢ ᱫᱷᱩᱛ ᱛᱟᱦᱮ ᱠᱟᱱᱟ ᱚᱱᱰᱮᱜᱮ ᱵᱤᱞᱤ ᱞᱮᱠᱤᱱ ᱚᱱᱠᱟ ᱠᱟ ᱠᱟᱛᱮ ᱜᱮ ᱚᱱᱟ ᱦᱟᱸᱥᱼᱦᱟᱸᱥᱞᱤ ᱪᱮᱬᱮ ᱫᱚ ᱚᱸᱰᱮ ᱵᱤᱞᱤ ᱠᱟᱛᱮ ᱚᱸᱰᱮ ᱢᱟᱹᱱᱢᱤ ᱠᱤᱱ ᱤᱭᱟᱹ ᱞᱮᱫ ᱠᱤᱱᱟᱹ ᱵᱩᱥᱟᱹᱜ ᱡᱟᱱᱟᱢ ᱞᱮᱫ ᱠᱤᱱᱟ ᱡᱟᱦᱟᱸ ᱫᱚ ᱯᱤᱞᱪᱩ ᱦᱟᱨᱟᱢ ᱯᱤᱞᱪᱩ ᱵᱩᱲᱦᱤ ᱦᱚᱸ ᱚᱱᱠᱟᱜᱮ ᱢᱮᱛᱟ ᱠᱟᱱᱟ ᱛᱟᱦᱞᱮ ᱯᱤᱞᱪᱩ ᱦᱟᱲᱟᱢ ᱯᱤᱞᱪᱩ ᱵᱩᱲᱦᱤ ᱚᱱᱟ ᱯᱚᱨᱮ ᱚᱠᱟ ᱞᱮᱠᱟᱛᱮᱠᱤᱱ ᱦᱟᱨᱟᱭᱮᱱᱟ ᱜᱚᱢᱠᱮ ᱱᱚᱣᱟ ᱠᱟᱹᱴᱤᱡ ᱮᱢ ᱞᱟᱹᱭ ᱞᱮᱠᱷᱟᱱ ᱟᱹᱰᱤ ᱱᱟᱯᱟᱭ
ᱦᱳᱭ ᱜᱚᱢᱠᱮ ᱟᱫᱚ ᱱᱚᱣᱟ ᱨᱮᱱᱟᱜ ᱡᱚᱛᱷᱟᱛ ᱛᱮᱞᱟ ᱱᱟᱦᱟᱜ ᱛᱤᱱᱟᱹᱜ ᱜᱟᱱᱤᱧ ᱵᱟᱲᱟᱭ ᱠᱟᱱᱟ ᱥᱮ ᱥᱮ ᱵᱟᱹᱧ ᱵᱟᱲᱟᱭ ᱠᱟᱱᱟ ᱵᱟᱱᱟ ᱦᱚᱲ ᱛᱮᱜᱮ ᱱᱟᱦᱟᱜ ᱞᱟᱝ ᱜᱟᱯᱟᱞ ᱢᱟᱨᱟᱣ ᱮᱫᱟ ᱡᱟᱦᱟᱸ ᱞᱮᱠᱟ ᱱᱩᱠᱤᱱ ᱯᱤᱞᱪᱩ ᱦᱟᱲᱟᱢ ᱯᱤᱞᱪᱩ ᱵᱩᱲᱦᱤ ᱱᱩᱠᱤᱱ ᱢᱟ ᱦᱩᱭ ᱢᱟᱠᱤᱱ ᱦᱩᱭᱮᱱ ᱥᱮ ᱥᱤᱨᱡᱚᱱᱤᱭᱟᱹ ᱥᱤᱨᱡᱟᱹᱣ ᱞᱮᱫ ᱠᱤᱱ ᱠᱤᱱᱟ ᱟᱫᱚ ᱱᱩᱠᱤᱱ ᱫᱚ ᱱᱟᱦᱟᱜ ᱚᱱᱟ ᱵᱤᱨ ᱠᱚᱨᱮ ᱜᱮᱠᱤᱱ ᱛᱟᱦᱮᱱ ᱠᱟᱱ ᱛᱟᱦᱮᱱᱟᱹ ᱚᱱᱟ ᱵᱤᱨ ᱨᱮᱱᱟᱜ ᱡᱚ-ᱵᱤᱞᱤ ᱠᱚᱠᱤᱱ ᱡᱚ-ᱢᱮᱫ ᱛᱟᱦᱮᱱᱟ ᱟᱫᱚ ᱩᱱᱜᱮ ᱱᱟᱦᱟᱜ ᱱᱩᱠᱤᱱ ᱯᱤᱞᱪᱩ ᱦᱟᱲᱟᱢ ᱯᱤᱞᱪᱩ ᱵᱩᱲᱦᱤ ᱫᱚ ᱥᱤᱨᱡᱚᱱᱤᱭᱟᱹ ᱵᱟᱨᱚᱱ ᱞᱮᱫ ᱠᱤᱱᱟ ᱱᱟᱜ ᱠᱷᱟᱱ ᱢᱤᱫᱴᱟᱝ ᱡᱚ ᱡᱚᱢ ᱫᱚ ᱟᱞᱚᱵᱮᱱ ᱡᱚᱢᱟ ᱱᱚᱣᱟ ᱵᱤᱨ ᱨᱮᱱᱟᱜ ᱫᱚ ᱦᱳᱭ ᱟᱫᱚ ᱚᱱᱮ ᱚᱱᱟ ᱡᱚ ᱜᱮᱠᱤᱱ ᱡᱚᱢ ᱵᱟᱹᱲᱤᱡ ᱞᱮᱫᱟᱹ ᱟᱫᱚ ᱜᱚᱢᱠᱮ ᱱᱤᱱᱟᱹᱜ ᱫᱷᱟᱹᱵᱤᱡ ᱟᱵᱮᱱ ᱚᱠᱟ ᱞᱮᱠᱟᱵᱮᱱ ᱵᱟᱲᱟᱭᱟ
ᱦᱳᱭ ᱡᱟᱦᱟᱸᱢ ᱞᱟᱹᱭ ᱠᱮᱫᱟ ᱡᱚᱠᱷᱚᱱ ᱠᱤᱱ ᱡᱟᱱᱟᱢ ᱮᱱᱟ ᱛᱚ ᱟᱫᱚ ᱟᱫᱚ ᱱᱩᱠᱤᱱ ᱚᱠᱟᱨᱮ ᱫᱚᱦᱚ ᱠᱤᱱ ᱦᱩᱭᱩᱜᱼᱟ ᱩᱱᱠᱤᱱ ᱪᱮᱬᱮ ᱢᱟ ᱵᱟᱹᱠᱤᱱ ᱵᱩᱡ ᱫᱟᱲᱮᱭᱟᱜ ᱠᱟᱱ ᱛᱟᱦᱮᱸᱫ ᱜᱚᱴᱟ ᱜᱮ ᱡᱟᱞᱟᱯᱩᱨᱤ ᱟᱫᱚ ᱩᱱ ᱡᱚᱠᱷᱚᱱ ᱫᱚ ᱩᱠᱤᱱ ᱜᱚᱴᱟ ᱟᱵᱽ ᱩᱰᱟᱹᱣ ᱠᱟᱛᱮᱫ ᱜᱮ ᱜᱚᱴᱟᱠᱤᱱ ᱢᱟᱱᱮ ᱩᱱᱠᱤᱱ ᱜᱤᱫᱽᱨᱟᱹ ᱟᱨᱠᱤ ᱪᱮᱬᱮ ᱪᱮᱛᱟᱱ ᱨᱮ ᱫᱚᱦᱚ ᱠᱟᱛᱮᱫ ᱩᱱᱠᱤ ᱪᱮᱬᱮ ᱫᱚ ᱜᱚᱴᱟ ᱠᱤᱱ ᱩᱰᱟᱹᱣ ᱵᱟᱲᱟ ᱟᱠᱟᱱᱟ ᱴᱷᱟᱹᱠᱨᱟᱱ ᱴᱷᱮᱱ ᱡᱮ ᱩᱱᱠᱤᱱ ᱱᱚᱣᱟ ᱠᱤᱱ ᱵᱩᱥᱷᱟᱹᱣ ᱮᱱᱟ ᱚᱠᱟ ᱨᱮᱞᱤᱧ ᱦᱮᱡ ᱮᱱᱟ ᱩᱱᱨᱮ ᱫᱚ ᱡᱟᱦᱟᱸ ᱞᱮᱸᱰᱮᱫ ᱠᱚ ᱟᱨᱠᱤ, ᱚᱱᱟ ᱦᱟᱥᱟ ᱠᱚ ᱨᱟᱠᱟᱵ ᱞᱮᱫᱟ᱾ ᱦᱟᱥᱟ ᱠᱚ ᱨᱟᱠᱟᱵ ᱮᱫ ᱠᱷᱟᱱ ᱩᱱᱨᱮ ᱟᱫᱚ ᱚᱱᱟ ᱡᱟᱦᱟᱸ ᱦᱟᱥᱟ ᱚᱱᱟ ᱫᱤᱯᱤ ᱞᱟᱹᱜᱤᱫ ᱫᱟᱭᱤᱛᱛᱚ ᱠᱚ ᱮᱢᱟᱫᱮᱭᱟ ᱦᱚᱨᱚ᱾ ᱟᱨᱚ ᱟᱫᱚ ᱩᱱ ᱡᱚᱠᱷᱚᱡ ᱜᱮ ᱟᱫᱚ ᱡᱟᱦᱟᱸ ᱫᱷᱟᱨ ᱫᱚ ᱜᱚᱴᱟ ᱜᱮ ᱦᱩᱭᱱᱟ ᱟᱫᱚ ᱥᱟᱶᱛᱮ ᱫᱟᱨᱮ ᱱᱟᱹᱲᱤ ᱠᱚᱦᱚᱸ ᱡᱟᱱᱟᱢ ᱮᱱ᱾ ᱩᱱ ᱠᱤᱱ ᱜᱤ ᱱᱩᱠᱤᱱ ᱫᱚ ᱯᱤᱞᱪᱩ ᱦᱟᱲᱟᱢ ᱯᱤᱞᱪᱩ ᱵᱩᱰᱦᱤ ᱫᱚᱠᱤᱱ ᱵᱚᱥᱚᱵᱟᱥ ᱮᱫ ᱛᱟᱦᱮᱸᱫ ᱟᱨᱠᱤ᱾
ᱦᱳᱭ ᱜᱚᱝᱠᱮ ᱟᱫᱚ ᱟᱹᱰᱤ ᱱᱟᱯᱟᱭ ᱱᱟᱦᱟᱜ ᱵᱮᱱ ᱞᱟᱹᱭ ᱠᱤᱫᱟ᱾ ᱡᱟᱦᱟᱸ ᱞᱮᱠᱟ ᱟᱹᱞᱤᱧ ᱞᱤᱧ ᱟᱸᱡᱚᱢ ᱟᱠᱟᱫᱟ ᱱᱟᱦᱟᱜ ᱚᱱᱠᱟᱜᱤ ᱮᱠᱟᱞ ᱟᱵᱮᱱ ᱦᱚᱸᱵᱮᱱ ᱟᱸᱡᱚᱢ ᱟᱸᱡᱚᱢ ᱠᱟᱫᱟ ᱥᱮ ᱵᱮᱱ ᱞᱟᱹᱭ ᱠᱮᱫᱟ ᱱᱟᱦᱟᱜ᱾ ᱟᱵᱮᱱ ᱦᱚᱸ ᱦᱚᱭᱛᱚ ᱯᱩᱛᱷᱤ ᱯᱚᱛᱚᱵ ᱠᱚᱨᱮ ᱛᱟᱞᱟ ᱛᱤᱜᱤ ᱵᱮᱱ ᱵᱟᱰᱟᱭ ᱠᱟᱫᱟ᱾ ᱥᱮ ᱱᱟᱦᱟᱜ ᱤᱧᱦᱚᱸ ᱚᱱᱠᱟ ᱜᱮ ᱱᱟᱦᱟᱜ ᱤᱧ ᱵᱟᱰᱟᱭ ᱠᱟᱫᱟ ᱯᱩᱛᱷᱤ ᱯᱚᱛᱚᱵ ᱛᱟᱞᱟ ᱛᱮᱜᱤ᱾ ᱟᱫᱚ ᱜᱚᱝᱠᱮ ᱱᱩᱠᱤᱱ ᱢᱟ ᱦᱟᱨᱟ ᱢᱟᱠᱤᱱ ᱦᱟᱨᱟᱭᱮᱱ᱾ ᱟᱫᱚ ᱱᱩᱠᱤᱱ ᱨᱮᱱ ᱱᱟᱦᱟᱜ ᱛᱤᱱᱟᱹᱜ ᱜᱟᱱ ᱪᱚᱝ ᱜᱤᱫᱽᱨᱟᱹ ᱠᱚᱠᱚ ᱛᱟᱦᱮᱸ ᱠᱟᱱᱟ ᱥᱮ ᱚ ᱚᱠᱟᱞᱮᱠᱟ ᱱᱚᱣᱟ ᱫᱚ ᱱᱟᱦᱟᱜ ᱦᱳᱭᱛᱳ ᱜᱚᱝᱠᱮ ᱱᱤᱛ ᱫᱷᱟᱹᱵᱤᱡ ᱦᱳᱭᱛᱳ ᱥᱚᱴᱷᱤᱠ ᱱᱟᱦᱟᱜ ᱤᱧ ᱫᱚ ᱵᱟᱹᱧ ᱞᱟᱹᱭ ᱫᱟᱲᱮᱭᱟᱜ ᱠᱟᱱᱟ ᱛᱚ ᱜᱚᱝᱠᱮ ᱟᱢᱜᱮᱢ ᱞᱟᱹᱭ ᱞᱮᱛᱟᱞᱟᱝ ᱠᱷᱟᱡ ᱱᱟᱯᱟᱭ ᱠᱚᱜᱼᱟ᱾
ᱡᱚᱠᱷᱚᱱ ᱜᱮ ᱟᱫᱚ ᱱᱩᱠᱤᱱ ᱠᱤᱱ ᱦᱟᱨᱟᱭᱮᱱᱟ ᱦᱟᱨᱟ ᱡᱩᱣᱟᱹᱱ ᱱᱟ ᱠᱤᱱ᱾ ᱛᱷᱟᱞᱮ ᱟᱫᱚ ᱩᱱ ᱨᱮᱠᱤᱱ ᱡᱤᱱᱫᱟᱹ ᱠᱤᱫᱟ᱾ ᱮ ᱟᱞᱟᱝ ᱜᱮ ᱡᱩᱫᱤ ᱫᱷᱟᱹᱨᱛᱤᱯᱩᱨᱤ ᱞᱟᱝ ᱛᱟᱦᱮᱱᱟ᱾
ᱦᱮᱸ ᱜᱚᱝᱠᱮ ᱨᱚᱲ ᱟᱸᱡᱚᱢᱚᱜ ᱠᱟᱱᱟ᱾ ᱜᱚᱝᱠᱮ ᱨᱚᱲ ᱟᱸᱡᱚᱢᱚᱜ ᱠᱟᱱᱟ? ᱦᱮᱸ ᱜᱚᱝᱠᱮ᱾ ᱨᱚᱲᱟᱜ ᱟᱸᱡᱚᱢᱚᱜ ᱠᱟᱱᱟ ᱥᱮ ᱵᱟᱝ ᱜᱚᱝᱠᱮᱭᱟ᱾ ᱦᱮᱸ ᱜᱚᱝᱠᱮ ᱨᱚᱲ ᱟᱸᱡᱚᱢᱚᱜ ᱠᱟᱱᱟ᱾ ᱮᱸ ᱜᱚᱝᱠᱮ ᱵᱟᱵᱮᱱ ᱞᱟᱹᱭ ᱫᱟ᱾ ᱜᱚᱝᱠᱮ ᱡᱩᱫᱤ ᱟᱵᱮᱱ ᱟᱹᱞᱤᱧᱟᱜ ᱨᱚᱲ ᱵᱮᱱ ᱟᱸᱡᱚᱢᱮᱫ ᱠᱟᱱ ᱠᱷᱟᱱ ᱛᱮᱞᱟᱭ ᱵᱮᱱ᱾